ᱡᱚᱦᱟᱨ ᱜᱮ ᱜᱚᱝᱠᱮ ᱡᱚᱦᱟᱨ,
ᱛᱟᱦᱞᱮ ᱜᱚᱝᱠᱮ ᱪᱮᱜ ᱞᱮᱠᱟ ᱢᱮᱱᱟᱜ ᱵᱮᱱᱟ?
ᱟᱵᱤᱱ ᱪᱮᱜ ᱞᱮᱠᱟ ᱢᱮᱱᱟᱜ ᱵᱤᱱᱟ?
ᱟᱞᱤᱧ ᱦᱚᱸ ᱫᱲᱩᱵ ᱵᱟᱲᱟ ᱦᱩᱭ ᱠᱟᱱᱟ᱾
ᱟᱪᱪᱷᱟ᱾
ᱟᱵᱮᱱ ᱪᱮᱜ ᱠᱚᱵᱮᱱ
ᱩᱸ ᱟᱹᱞᱤᱧ ᱦᱚᱸ ᱱᱤᱛᱚᱜ ᱫᱚ ᱫᱩᱲᱩᱵ ᱵᱟᱲᱟ ᱜᱮ᱾
ᱚᱸ
ᱪᱟᱥ ᱨᱮ ᱠᱟᱹᱢᱤ ᱞᱟᱜᱟᱣ ᱦᱩᱭ ᱠᱟᱱᱟ᱾
ᱚᱸ ᱚᱸ
ᱨᱚᱦᱚᱭ ᱠᱚ᱾
ᱦᱩᱸ ᱪᱟᱥ ᱠᱚᱫᱚ ᱛᱤᱱᱟᱹᱜ ᱛᱤᱱᱟᱹᱜ ᱥᱟᱺᱜᱤᱧ ᱵᱤᱱ ᱞᱟᱦᱟ ᱠᱮᱫᱟ ᱪᱟᱥ ᱠᱟᱹᱢᱤ ᱠᱚ?
ᱪᱟᱥ ᱠᱟᱹᱢᱤ ᱢᱚᱴᱟ ᱢᱩᱴᱤ ᱵᱚᱱ ᱥᱟᱹᱛ ᱟᱹᱜᱩ ᱜᱚᱫ ᱟᱠᱟᱫᱟ᱾ ᱟᱨ ᱯᱮ ᱯᱩᱱ ᱢᱟᱦᱟ ᱠᱷᱟᱱ ᱪᱟᱵᱟᱜᱼᱟ᱾
ᱚᱸ
ᱞᱟᱦᱟ ᱢᱟ ᱫᱟᱜ ᱵᱟᱝᱟ᱾
ᱦᱮᱸ ᱦᱮᱸ᱾
ᱟᱫᱚ ᱱᱤᱛᱚᱜ ᱮ ᱫᱟᱜ ᱠᱟᱜᱼᱟ ᱵᱟᱠᱷᱟᱱ ᱞᱟᱦᱟ ᱨᱮᱜᱮ ᱵᱚᱱ ᱪᱮᱵᱟ ᱜᱚᱫ ᱠᱮᱭᱟ᱾
ᱚᱸ ᱟᱹᱞᱤᱧ ᱥᱮᱜ ᱦᱚᱸ ᱤᱱᱠᱟᱹᱜ ᱜᱮ ᱢᱟᱱᱮ ᱫᱟᱜ ᱵᱟᱝ ᱠᱷᱟᱹᱛᱤᱨ ᱚᱱᱠᱟ ᱟᱞᱮ ᱫᱚ ᱛᱟᱭᱱᱚᱢ ᱠᱟᱱᱟᱞᱮ᱾ ᱟᱹᱰᱤ ᱴᱟ ᱨᱮ ᱥᱟᱨᱟᱝ ᱧᱚᱜ ᱵᱟᱭ ᱫᱟᱜ ᱟᱞᱮ ᱠᱟᱱᱟ ᱧᱚᱜ ᱮ ᱫᱟᱜ ᱞᱮᱠᱷᱟᱱ ᱴᱷᱤᱠ ᱜᱮ ᱦᱩᱭ ᱠᱚᱜ ᱛᱟᱞᱮᱭᱟ ᱱᱤᱛᱚᱜ ᱫᱚᱞᱮ ᱪᱟᱵᱟ ᱠᱮᱭᱟ᱾ ᱟᱨ ᱦᱟᱞᱠᱟ ᱧᱚᱜ ᱮ ᱫᱟᱜ ᱜᱚᱜ ᱜᱚᱜᱫᱟ ᱟᱨ ᱴᱟᱠᱴᱟᱨ ᱠᱚᱦᱚᱸ ᱵᱟᱝ ᱧᱟᱢᱚᱜ ᱠᱟᱱᱟ ᱦᱟᱸᱜ ᱧᱮᱛᱟᱨ ᱫᱚ᱾ ᱦᱟᱱᱛᱮ ᱱᱟᱛᱮ ᱪᱟᱴᱠᱟ ᱠᱚ ᱤᱭᱟᱹ ᱜᱚᱫ ᱫᱟᱛᱚ᱾
ᱦᱩᱸ ᱦᱩᱸ᱾
ᱡᱚᱛᱚ ᱦᱚᱲ ᱜᱮᱛᱚ ᱠᱚ ᱪᱟᱥᱟ ᱡᱚᱛᱚ ᱦᱚᱲ ᱜᱮᱠᱚ ᱪᱟᱲ ᱛᱮ ᱯᱩᱨᱟᱹᱣ ᱨᱮᱱᱟᱜ ᱠᱚ ᱪᱮᱥᱴᱟᱭᱫᱟ᱾ ᱤᱱᱟᱹ ᱠᱷᱟᱹᱛᱤᱨ ᱜᱮ ᱦᱟᱸᱜ ᱵᱟᱝ ᱤᱭᱟᱹ ᱦᱳᱭ ᱠᱟᱱᱟ᱾ ᱫᱚ ᱜᱟᱰᱟ ᱠᱚ ᱜᱟᱰᱟ ᱥᱮᱱᱟᱜ ᱦᱟᱸᱜ ᱚᱱᱟ ᱠᱷᱮᱛ ᱠᱚ ᱡᱟᱦᱟᱸ ᱚᱱᱛᱮᱱᱟᱜ ᱫᱚ
ᱦᱚᱸ
ᱯᱩᱨᱟᱹᱣ ᱦᱩᱭ ᱠᱟᱱᱟ ᱟᱫᱚ ᱡᱟᱦᱟᱸ ᱮ ᱵᱟᱹᱭᱦᱟᱹᱲ ᱵᱟᱫ ᱵᱟᱹᱭᱦᱟᱹᱲ ᱠᱚᱨᱮᱱᱟᱜ ᱚᱱᱟ ᱠᱚᱫᱚ ᱦᱟᱸᱜ ᱟᱹᱣᱨᱤ
ᱚ ᱟᱪᱪᱷᱟ᱾
ᱜᱚᱝᱠᱮ ᱦᱮᱸ ᱞᱟᱹᱭ ᱵᱤᱱ᱾
ᱥᱤᱫᱚ ᱩᱸ ᱥᱤᱫᱚ ᱴᱨᱟᱠᱴᱟᱨ ᱛᱮᱜᱮ ᱠᱩ ᱥᱤᱭᱟ ᱪᱮ ᱱᱟᱦᱮᱞ ᱛᱮ?
ᱱᱟᱦᱮᱞ ᱛᱮᱦᱚᱸ ᱟᱫᱚ ᱡᱚᱠᱷᱚᱱ ᱞᱚᱥᱚᱜ ᱦᱟᱸᱜ ᱠᱚ ᱚᱱᱟ ᱤᱭᱟᱹ ᱨᱚᱦᱚᱭ ᱞᱟᱦᱟ᱾ ᱧᱮᱛᱟᱨ ᱫᱚ ᱡᱚᱛᱚ ᱦᱚᱲᱟᱜ ᱴᱟᱠᱴᱟᱨ ᱛᱮᱜᱮ ᱠᱚ ᱤᱭᱟᱹ ᱚᱪᱚᱭᱫᱟ ᱦᱟᱸᱜ᱾ ᱡᱟᱦᱟᱸ ᱚᱱᱟ ᱚᱱᱮ ᱯᱟᱲᱟ ᱠᱚ ᱠᱷᱮᱛ ᱠᱚ ᱦᱟᱸᱜ ᱚᱱᱟ ᱫᱚ ᱦᱟᱸᱜ ᱱᱟᱦᱮᱞ ᱛᱮᱜᱮ ᱠᱚ ᱤᱭᱟᱹᱭᱫᱟ ᱟᱨ ᱡᱟ ᱡᱟᱦᱟᱸ ᱚᱱᱟ ᱤᱭᱟᱹ ᱢᱟᱲᱟᱝ ᱚᱱᱟ ᱨᱚᱦᱚᱭ ᱢᱟᱲᱟᱝ ᱡᱟᱦᱟᱸ ᱞᱚᱥᱚᱫ ᱠᱚ ᱢᱮᱛᱟᱜ ᱠᱟᱱ ᱫᱚ ᱮᱸ ᱛᱚ ᱚᱱᱟ ᱫᱚ ᱴᱟᱠᱴᱟᱨ ᱛᱮ ᱦᱟᱸᱜ ᱠᱚ ᱤᱭᱟᱹ ᱚᱪᱚᱭᱫᱟ᱾
ᱟᱪᱪᱷᱟ᱾
ᱱᱮᱛᱟᱨ ᱫᱚ ᱚᱱᱠᱟ ᱞᱟᱦᱟᱛᱮ ᱞᱮᱠᱟ ᱫᱚ ᱦᱟᱸᱜ ᱵᱟᱝᱠᱚ ᱠᱚᱥᱴᱚᱭᱫᱟ ᱛᱚ᱾ ᱴᱟᱨ ᱠᱚ, ᱢᱮᱥᱤᱱ ᱠᱚ ᱦᱮᱡ ᱟᱠᱟᱱᱟ ᱤᱱᱟᱹ ᱛᱮᱜᱮ ᱤᱭᱟᱹᱭᱫᱟ ᱠᱚ ᱦᱮᱱ ᱴᱟᱠᱴᱟᱨ ᱠᱚ᱾
ᱦᱩᱸ ᱟᱭᱤᱱ ᱴᱟᱠᱴᱟᱨ ᱯᱟᱣᱟ ᱴᱮᱞᱟᱨ
ᱦᱩᱸ ᱦᱩᱸ᱾
ᱟᱞᱮ ᱥᱮᱱ ᱦᱚᱸ ᱱᱤᱛᱚᱜ ᱫᱚ ᱚᱱᱠᱟᱜᱮ ᱢᱟᱱᱮ ᱱᱟᱦᱮᱞ ᱫᱚ ᱢᱮᱱᱟᱜ ᱜᱮᱭᱟ ᱢᱮᱱᱟᱜ ᱫᱚ ᱰᱟᱝᱨᱟ ᱠᱚ ᱚᱝᱠᱟ ᱫᱚ ᱞᱟᱦᱟ ᱞᱮᱠᱟ ᱡᱚᱛᱚ ᱨᱮᱱ ᱫᱚ ᱵᱟᱹᱱᱩᱜ ᱠᱚᱣᱟ ᱢᱤᱫ ᱟᱹᱰᱤ ᱠᱚᱢ ᱢᱮᱱᱟᱜ ᱠᱚᱣᱟ᱾ ᱟᱫᱚ ᱦᱮᱱᱟᱜ ᱠᱚᱨᱮ ᱦᱚᱸ ᱢᱟᱱᱮ ᱱᱟᱦᱞᱮ ᱛᱮᱫᱚ ᱵᱟᱠ ᱠᱚ ᱥᱤᱭᱟ ᱴᱟᱠᱴᱟᱨ ᱛᱮᱜᱮ ᱠᱚ ᱥᱤᱭᱟ ᱟᱫᱚ ᱯᱟᱲᱟ ᱦᱚᱸ ᱢᱤᱜ ᱱᱟᱦᱮᱞ ᱛᱮᱫᱚ ᱵᱟᱝᱟ ᱟᱹᱰᱤ ᱠᱚᱢ ᱦᱚᱲ ᱢᱟᱱᱮ ᱯᱟᱲᱟᱜᱟᱠᱚ ᱢᱤᱜ ᱫᱷᱟᱣ᱾
ᱦᱩᱸ ᱦᱩᱸ ᱛᱟᱦᱞᱮ ᱚᱱᱛᱮ ᱫᱚ
ᱩᱸ
ᱟᱸ ᱦᱮᱸ ᱦᱮᱸ᱾
ᱞᱟᱹᱭ ᱵᱤᱱ᱾
ᱜᱚᱝᱠᱮ ᱛᱟᱦᱞᱮ ᱟᱵᱮᱱ ᱚᱱᱛᱮ ᱫᱚ ᱤᱭᱟᱹ ᱠᱚᱫᱚ ᱪᱮᱫ ᱞᱮᱠᱟ? ᱚᱱᱟ ᱡᱤᱵᱽᱼᱡᱤᱭᱟᱹᱞᱤ ᱠᱚ, ᱵᱩᱨᱩ ᱱᱟᱹᱲᱤ ᱠᱚ ᱪᱮᱜ ᱞᱮᱠᱟ ᱢᱮᱱᱟ ᱦᱮᱸ ᱦᱟᱹᱛᱤ ᱠᱚᱠᱚ ᱧᱟᱢ ᱦᱮᱸ ᱦᱮᱸ᱾
ᱚ ᱚᱱᱠᱟ ᱫᱚ ᱞᱟᱦᱟ ᱫᱚ ᱠᱚ ᱦᱤᱡᱩᱜ ᱜᱮ ᱛᱟᱦᱮᱱᱟ᱾ ᱟᱫᱚ ᱱᱤ ᱛᱚᱜ ᱫᱚ ᱵᱟᱝᱠ ᱵᱟᱠᱚ ᱟᱸᱡᱚᱢᱚᱜ ᱠᱟᱱᱟ᱾
ᱚᱸ
ᱟᱨ ᱵᱟᱠᱷᱟᱱ ᱱᱟᱥ ᱥᱤᱛᱩᱝ ᱵᱟᱹᱭᱥᱟᱹᱠ ᱵᱚᱸᱜᱟ, ᱡᱷᱮᱸᱴ ᱵᱚᱸᱜᱟ ᱯᱷᱟᱠᱟ ᱥᱚᱢᱚᱭ ᱩᱱ ᱡᱚᱠᱷᱚᱱ ᱫᱚ ᱠᱚ ᱦᱮᱡ ᱵᱟᱸ, ᱟᱱᱟ-ᱜᱚᱱᱟ ᱵᱟᱲᱟᱭᱮᱱ ᱜᱮᱭᱟ ᱠᱚ᱾ ᱦᱤᱨᱤ ᱵᱟᱲᱟ ᱤᱫᱤ ᱠᱮᱫ ᱞᱮ ᱜᱮᱭᱟ ᱠᱚ᱾
ᱚᱸ
ᱟᱫᱚ ᱱᱤᱛᱚᱜ ᱫᱚ ᱦᱟᱸᱜ ᱵᱟᱭ ᱟᱸᱡᱚᱢᱚᱜ ᱠᱟᱱᱟ᱾
ᱚᱸ ᱟᱫᱚ ᱦᱟᱸᱜ ᱡᱚᱠᱷᱚᱱ ᱦᱩᱲᱩ ᱠᱚ ᱦᱟᱸᱜ ᱵᱤᱞᱤᱜ ᱛᱟᱯᱮᱭᱟ ᱟᱸ ᱛᱚᱠᱷᱚᱱ ᱦᱟᱸᱜ ᱠᱚ ᱦᱮᱡ ᱵᱟᱲᱟᱜ ᱛᱟᱦᱮᱱ ᱜᱮᱭᱟ ᱛᱚ, ᱢᱟᱸᱰᱟ ᱞᱟᱹᱜᱤᱫ ᱛᱮ᱾
ᱦᱚᱭ ᱩᱱ ᱡᱚᱦᱚᱱ ᱦᱚᱸ ᱦᱤᱡᱩᱜ ᱟᱠᱚ ᱢᱟᱸᱰᱟ ᱞᱟᱜᱟ ᱦᱮᱸ᱾
ᱡᱟᱹᱥᱛᱤ ᱠᱚ ᱵᱟᱹᱲᱤᱡᱟ᱾
ᱵᱟᱹᱲᱤᱡᱟ ᱦᱳᱭ ᱦᱚ᱾
ᱛᱟᱞᱮ ᱜᱚᱝᱠᱮ ᱚᱱᱠᱟ ᱚᱲᱟᱜ ᱥᱩᱨ ᱠᱚ, ᱮᱠᱫᱚᱢ ᱛᱟᱦᱞᱮ ᱚᱲᱟᱜ ᱚᱲᱟᱜ ᱠᱚᱫᱚ ᱵᱟᱝ ᱠᱚ ᱤᱭᱟᱹᱭ ᱛᱟᱦᱮᱱᱟ ᱛᱚ ᱡᱟᱦᱟᱸ ᱪᱤᱠᱟᱹ ᱚᱱᱠᱟ?
ᱵᱟᱝᱟ ᱚᱲᱟᱜ ᱠᱚᱫᱚ ᱵᱟᱠᱚ ᱵᱟᱠᱚ ᱨᱟᱹᱯᱩᱫ ᱠᱟᱜᱼᱟ ᱥᱮ ᱵᱟᱠᱚ ᱚᱱᱱᱭᱟᱭ ᱠᱟᱜᱼᱟ᱾
ᱚᱸ ᱛᱟᱦᱞᱮ ᱜᱚᱝ ᱵᱤᱨ ᱫᱚ ᱦᱟᱸᱜ ᱫᱚᱢᱮ ᱢᱮᱱᱟᱜ ᱜᱮᱭᱟ ᱦᱟᱸᱜ ᱚᱱᱛᱮ ᱟᱵᱮᱱ ᱥᱮᱜ ᱫᱚ ᱦᱟᱸᱜ? ᱥᱮᱸᱫᱽᱨᱟ ᱠᱚᱫᱚ ᱯᱮ ᱪᱟᱞᱟᱜ ᱛᱟᱦᱮᱱ ᱜᱮᱭᱟ ᱥᱮ ᱵᱟᱝ ᱚᱝᱠᱟ?
ᱦᱚ ᱥᱮᱸᱫᱽᱨᱟ ᱞᱮ ᱪᱟᱞᱟᱜ ᱜᱮᱭᱟᱞᱮ᱾ ᱛᱚ, ᱛᱚ ᱞᱟᱦᱟ ᱞᱮᱠᱟ ᱫᱚ ᱵᱟᱝᱟ᱾
ᱚᱸ
ᱞᱟᱦᱟ ᱡᱟᱦᱟᱸ ᱞᱮᱠᱟ ᱠᱚ ᱪᱟᱞᱟᱜ ᱛᱟᱦᱮᱱᱟ, ᱦᱳᱭ᱾
ᱮᱸᱱᱮᱠᱷᱟᱱ ᱫᱚ ᱩᱱᱠᱩ ᱤᱭᱟᱹ ᱪᱮᱞᱤ ᱠᱚ ᱠᱚ ᱧᱟᱢᱚᱜ ᱛᱟᱦᱮᱱ ᱜᱮᱭᱟ᱾ ᱚᱱᱟ ᱵᱤᱨ ᱠᱚᱨᱮ ᱫᱚ ᱚᱱᱠᱟ ᱪᱮᱫ ᱞᱮᱠᱟᱯᱮ ᱥᱮᱸᱫᱽᱨᱟ ᱠᱚ ᱛᱟᱦᱮᱱ ᱜᱮᱭᱟ?
ᱠᱩᱞᱟᱹᱭ,
ᱚᱸᱻ᱾
ᱟᱨ ᱨᱩᱸᱰᱟᱹ ᱠᱚ ᱟᱨ ᱥᱩᱠᱨᱤ ᱠᱚᱦᱚᱸ ᱢᱤᱫᱵᱟᱨ ᱠᱚ ᱯᱟᱨᱚᱢ ᱦᱮᱡ ᱜᱚᱫᱚᱜ ᱜᱮᱭᱟ ᱠᱚ᱾
ᱚᱸᱻ ᱟᱪᱪᱷᱟ, ᱚᱱᱟ ᱵᱤᱨ ᱫᱚ ᱡᱟᱦᱟᱸ ᱵᱤᱱ ᱞᱟᱹᱭ ᱦᱚᱪᱚᱭᱮᱫᱟ᱾ ᱚᱱᱟ ᱫᱚ ᱥᱟᱨᱡᱚᱢ ᱵᱤᱨ ᱮᱴᱟᱜ ᱢᱮᱥᱟ ᱠᱟᱛᱮᱜ ᱢᱮᱱᱟᱜᱼᱟ?
ᱟᱞᱮ ᱫᱚ ᱜᱚᱝᱠᱮ ᱢᱟᱱᱮ ᱵᱤᱨ ᱦᱚᱸ ᱢᱮᱱᱟᱜᱼᱟ ᱟᱨ ᱵᱩᱨᱩ ᱦᱚᱸ ᱢᱮᱱᱟᱜ ᱜᱮᱭᱟ, ᱵᱩᱨᱩ ᱦᱚᱸ ᱢᱮᱱᱟᱜ ᱟᱞᱮ ᱥᱩᱨ ᱨᱮᱜᱮ᱾ ᱟᱫᱚ ᱫᱚ ᱵᱟᱨ ᱫᱚ ᱵᱟᱝᱼᱟ᱾ ᱵᱩᱨᱩ ᱨᱮᱜᱮ ᱟᱞᱮ ᱫᱚ᱾ ᱩᱱᱠᱩ ᱠᱚ ᱡᱤᱱᱤᱥ ᱥᱩᱠᱨᱤ ᱠᱚᱫᱚ ᱠᱚ
ᱦᱩᱸ ᱦᱩᱸ ᱦᱩᱸ ᱚ ᱛᱟᱦᱞᱮ ᱟᱵᱮᱱ ᱫᱚ ᱮ ᱤᱭᱟᱹ ᱥᱮᱫ ᱵᱚᱱ ᱚᱲᱟᱜ ᱠᱟᱱᱟ ᱠᱤ ᱡᱟᱦᱟᱸ ᱟᱡᱚᱫᱤᱭᱟᱹ ᱵᱩᱨᱩ
ᱵᱟᱝ ᱜᱮ ᱚᱱᱛᱮ ᱫᱚ ᱵᱟᱝᱼᱟ᱾
ᱦᱚᱸ ᱟᱸᱡᱚᱢ ᱵᱟᱲᱟ ᱟᱠᱟᱫᱟ ᱥᱮ ᱵᱟᱝᱼᱟ?
ᱦᱚᱸ ᱟᱸᱡᱚᱢ ᱟᱠᱟᱫᱟ ᱞᱤᱧ ᱟᱹᱡᱚᱫᱤᱭᱟᱹ ᱵᱩᱨᱩ, ᱟᱡᱚᱫᱤᱭᱟᱹ ᱵᱩᱨᱩ ᱦᱚᱸ ᱥᱮᱸᱫᱽᱨᱟ ᱚᱠᱥᱮᱱ ᱦᱩᱭ ᱜᱮᱭᱟ᱾ ᱦᱮᱸᱪᱮ ᱟᱹᱞᱤᱧ ᱫᱚ ᱟᱹᱞᱤᱧ ᱫᱚ ᱚᱵᱚᱥᱥᱳᱭ ᱵᱟᱹᱞᱤᱧ ᱥᱮᱱᱟ
ᱛᱟᱦᱚᱞᱮ ᱟᱵᱤᱱ ᱫᱚ ᱵᱟᱵᱤᱱ ᱥᱮᱱ ᱵᱟᱲᱟ ᱟᱠᱟᱱᱟ ᱟᱡᱚᱫᱤᱭᱟᱹ ᱵᱩᱨᱩ ᱥᱮᱸᱫᱽᱨᱟ ᱫᱚ᱾
ᱵᱟᱹᱞᱤᱧ ᱥᱮᱱ ᱟᱠᱟᱱᱟ ᱟᱹᱞᱤᱧ ᱫᱚ ᱟᱡᱚᱫᱤᱭᱟᱹ ᱫᱚ ᱱᱤᱭᱟᱹ ᱥᱩᱨ ᱠᱚᱜᱮ ᱥᱮᱱ ᱵᱟᱲᱟ ᱦᱩᱭᱟ ᱦᱮᱸ᱾
ᱚ ᱦᱮᱸ ᱟᱡᱚᱫᱤᱭᱟᱹ ᱵᱩᱨᱩ ᱫᱚ ᱟᱹᱰᱤ ᱢᱟᱨᱟᱝ ᱵᱩᱨᱩ ᱠᱟᱱ ᱜᱮᱭᱟ ᱛᱚ᱾
ᱦᱳᱭ ᱟᱹᱰᱤ ᱢᱟᱨᱟᱝ ᱵᱩᱨᱩ
ᱟᱹᱞᱤᱧ ᱫᱚ ᱥᱮᱸᱫᱽᱨᱟ ᱫᱚ ᱦᱟᱸᱜ ᱵᱟᱹᱞᱤᱧ ᱥᱮᱱ ᱵᱟᱲᱟᱣ ᱠᱟᱱᱟ ᱟᱫᱚ ᱫᱟᱬᱟᱱ ᱠᱚᱫᱚ ᱦᱟᱸᱜ ᱞᱤᱧ ᱥᱮᱱ ᱵᱟᱲᱟᱣ ᱟᱠᱟᱱ ᱜᱮᱭᱟ᱾ ᱚᱱᱟ ᱠᱚᱨᱮ ᱡᱮᱢᱚᱱ ᱵᱟᱨᱱᱤ ᱯᱷᱚᱞᱥ ᱚᱱᱟ ᱠᱚᱨᱮ ᱟᱨᱦᱚᱸ ᱢᱮᱱᱟᱜᱼᱟ ᱴᱩᱨᱤᱥᱴ ᱯᱷᱚᱞᱥ᱾
ᱦᱚ᱾
ᱚᱱᱟ ᱠᱚᱨᱮ ᱦᱟᱸᱜ ᱥᱮᱱ ᱵᱟᱲᱟ ᱦᱩᱭ ᱟᱠᱟᱱ ᱜᱮᱭᱟ᱾
ᱦᱮᱸ᱾
ᱟᱫᱚ ᱡᱟᱦᱟᱱᱟᱜ ᱤᱭᱟᱹ ᱚᱱᱟ ᱥᱮᱨᱢᱟ ᱨᱮᱱᱟᱜ ᱯᱩᱭᱞᱩ ᱨᱮ᱾ ᱪᱟᱞᱟᱣ ᱵᱟᱲᱟᱜ ᱛᱟᱦᱮᱸᱱ ᱜᱮᱭᱟ ᱫᱚᱢᱮ ᱟᱹᱰᱤ ᱦᱚᱲ ᱚᱱᱠᱟ ᱧᱮᱧᱮᱞ᱾ ᱟᱫᱚ ᱚᱱᱠᱟ ᱦᱟᱸᱜ ᱚᱱᱮ ᱢᱤᱫ ᱫᱷᱟᱣ ᱠᱟᱛᱮ ᱠᱚ ᱚᱱᱠᱟ ᱠᱚ ᱴᱷᱤᱠ ᱛᱟᱦᱮᱸᱱ᱾ ᱟᱫᱚ ᱚᱱᱮ ᱮᱢᱱᱤ ᱡᱟᱦᱟᱸ ᱥᱮᱸᱫᱽᱨᱟ ᱠᱟᱱ ᱛᱟᱵᱚᱱᱟ ᱟᱵᱚᱣᱟᱜ ᱤᱭᱟᱹ ᱨᱮᱱᱟᱜ᱾
ᱢᱚ
ᱚᱱᱠᱟ ᱜᱮ ᱦᱟᱸᱜ ᱠᱚ ᱪᱟᱞᱟᱜ ᱛᱟᱦᱮᱸᱱᱟ ᱳᱭ ᱢᱮᱥ ᱢᱚᱱᱮ ᱦᱚᱭ ᱢᱮ ᱡᱩᱱ ᱤᱱᱠᱟᱹ ᱜᱮ ᱦᱟᱸᱜ᱾
ᱟᱪᱪᱷᱟ
ᱟᱞᱮ ᱥᱮᱫ ᱠᱷᱚᱱᱟᱜ ᱦᱚᱸᱠᱚ ᱥᱮᱱ ᱵᱟᱲᱟ ᱟᱠᱟᱱ ᱜᱮᱭᱟ ᱚᱱᱠᱟ ᱵᱟᱨ ᱯᱮ ᱫᱤᱱ ᱚᱱᱮ ᱪᱟᱣᱞᱮ ᱠᱚ ᱴᱩᱠᱩᱡ ᱠᱚ ᱤᱫᱤᱭᱟᱛᱮ ᱚᱱᱛᱮ ᱨᱮᱜᱮ ᱵᱟᱥᱟ ᱠᱟᱛᱮ᱾
ᱚ᱾
ᱟᱫᱚ ᱟᱹᱞᱤᱧ ᱦᱚᱸ ᱚᱱᱠᱟ ᱫᱚ ᱵᱟᱹᱞᱤᱧ ᱥᱮᱱ ᱵᱟᱲᱟ ᱟᱠᱟᱱᱟ ᱥᱮᱸᱫᱽᱨᱟ ᱠᱚᱫᱚ᱾ ᱟᱹᱞᱤᱧ ᱞᱚᱠᱟᱞ ᱠᱚᱨᱮ ᱫᱚ ᱦᱟᱸᱜ ᱞᱤᱧ ᱥᱮᱱ ᱵᱟᱲᱟᱣ ᱠᱟᱱ ᱜᱮᱭᱟ ᱦᱟᱸᱜ ᱚᱱᱟ ᱡᱟᱦᱟᱸ ᱩᱸ ᱠᱩᱞᱟᱹᱭ ᱜᱚᱡ ᱛᱟᱯᱚᱨᱮ ᱦᱩᱭᱩᱜ ᱠᱟᱱᱟ ᱜᱩᱰᱩ ᱜᱚᱡ᱾ ᱟᱨᱟᱸ ᱨᱩᱸᱰᱟᱹ ᱜᱚᱡ ᱚᱱᱟ ᱠᱚᱫᱚ ᱦᱟᱸᱜ᱾
ᱦᱩᱸ
ᱫᱚ ᱟᱞᱮ ᱟᱞᱮ ᱥᱮᱜ ᱫᱚ ᱦᱟᱸᱜ ᱚᱝᱠᱟ ᱫᱚ ᱵᱤᱨ ᱥᱩᱠᱨᱤ ᱠᱚᱫᱚ ᱦᱟᱸᱜ ᱵᱟᱝᱠᱚ ᱦᱮᱡ ᱵᱟᱲᱟᱜ ᱛᱟᱦᱮᱱ ᱜᱮᱭᱟ ᱟᱞᱮ ᱥᱮᱜ ᱫᱚ ᱩᱱᱟᱹᱜ ᱵᱤᱨ ᱛᱚ ᱵᱟᱹᱱᱩᱜᱼᱟ᱾
ᱚᱸ
ᱚᱱᱟ ᱜᱮ ᱵᱤᱨ ᱥᱩᱠᱨᱤ ᱠᱚᱫᱚ ᱵᱟᱝᱠᱚ ᱧᱟᱢ ᱵᱟᱲᱟᱜᱼᱟ᱾
ᱚ ᱟᱪᱪᱷᱟ ᱟᱨ ᱟᱯᱮ ᱥᱮᱱ ᱫᱚ ᱵᱩ ᱵᱤᱨ ᱠᱚ ᱵᱩᱨᱩ ᱠᱚᱫᱚ ᱵᱟᱹᱪᱩᱜ ᱟᱹᱱᱤᱡ?
ᱩᱸ ᱚᱝᱠᱟ ᱵᱩᱨᱩ ᱫᱚ ᱵᱟᱹᱱᱩᱜ ᱜᱮᱭᱟ, ᱟᱨ ᱵᱤᱨ ᱠᱚᱫᱚ ᱢᱮᱱᱟᱜᱼᱟ ᱩᱱᱟᱹᱜ ᱚᱱᱠᱟ ᱢᱟᱨᱟᱝ ᱵᱤᱨ ᱫᱚ ᱵᱟᱹᱱᱩᱜᱼᱟ, ᱚᱱᱟ ᱡᱟᱦᱟᱸ ᱚᱱᱟ ᱤᱭᱟᱹ ᱥᱟᱨᱡᱚᱢ ᱵᱤᱨ ᱠᱚᱫᱚ ᱵᱟᱹᱱᱩᱜᱼᱟ ᱮᱴᱟᱜᱼᱟᱜ ᱡᱟᱦᱟᱸ ᱚᱱᱟ ᱵᱤᱫᱽ ᱫᱟᱨᱮ ᱠᱚ ᱢᱮᱛᱟᱜ ᱠᱟᱱᱟ ᱡᱟᱦᱟᱸ ᱚᱱᱟ ᱤᱭᱟᱹ
ᱚ
ᱚᱱᱟ ᱠᱚᱫᱚ ᱦᱟᱸ ᱢᱮᱱᱟᱜ
ᱚ ᱟᱫᱚ ᱟᱞᱮ ᱥᱮᱱ ᱫᱚ ᱜᱚᱝᱠᱮ ᱢᱟᱱᱮ ᱟᱞᱮ ᱥᱮᱱ ᱫᱚ ᱟᱞᱮ ᱥᱮᱱ ᱫᱚ ᱜᱚᱝᱠᱮ ᱢᱟᱱᱮ ᱵᱩᱨᱩ ᱦᱚᱸ ᱢᱮᱱᱟᱜᱼᱟ ᱟᱨ ᱵᱤᱨ ᱦᱚᱸ ᱢᱮᱱᱟᱜᱼᱟ᱾ ᱥᱟᱨᱡᱚᱢ ᱵᱤᱨ ᱦᱚᱸ ᱢᱮᱱᱟᱜᱼᱟ, ᱟᱨ ᱟᱵᱤᱱ ᱚᱱᱮ ᱡᱟᱦᱟᱸ ᱵᱤᱱ ᱨᱚᱦᱚᱭ ᱯᱚᱴᱟᱥ ᱤᱭᱟᱹ ᱚᱱᱟ ᱵᱤᱨ ᱦᱚᱸ ᱦᱮᱱᱟᱜᱼᱟ᱾ ᱠᱟᱹᱡᱩ ᱵᱤᱨ ᱠᱚ ᱦᱮᱱᱟᱜᱼᱟ ᱦᱮᱸᱥᱮ ᱢᱮᱱᱞᱮᱠᱷᱟᱡ ᱟᱞᱮ ᱫᱚ ᱚᱱᱟ ᱵᱤᱨ ᱵᱩᱨᱩ ᱛᱟᱞᱟ ᱨᱮᱜᱮ ᱦᱮᱱᱟᱜ ᱞᱮᱭᱟ᱾
ᱚ ᱛᱟᱦᱞᱮ ᱜᱚᱝᱠᱮ ᱟᱯᱮ ᱥᱮᱫ ᱫᱚ ᱪᱟᱥ ᱠᱚᱫᱚ ᱦᱟᱸᱜ ᱵᱷᱟᱞᱤ ᱜᱮ ᱦᱩᱭᱩᱜ ᱦᱩᱭ ᱵᱟᱲᱟᱜ ᱛᱟᱦᱮᱸᱱ ᱜᱮᱭᱟ?
ᱜᱚᱝᱠᱮ ᱪᱟᱥ ᱫᱚ ᱟᱫᱚ ᱤᱱᱟᱹ ᱢᱤᱫ ᱢᱚᱦᱚᱰᱟ ᱜᱮ ᱡᱟᱦᱟᱸ ᱱᱤᱛᱚᱜ ᱡᱟᱦᱟᱸ ᱦᱩᱲᱩ ᱤᱱᱟᱹ ᱜᱮᱞᱮ ᱪᱟᱥᱟ᱾
ᱦᱩᱸ ᱛᱟᱯᱚᱨ ᱚᱱᱟ ᱢᱟ ᱠᱟᱱ ᱜᱮᱭᱟ ᱦᱩᱲᱩ ᱛᱟᱨᱯᱚᱨ ᱦᱩᱭᱩᱜ ᱠᱟᱱᱟ ᱟᱨᱚ ᱥᱟᱠᱥᱚᱵᱽᱡᱤ ᱠᱚ ᱵᱷᱟᱜᱤ ᱜᱮᱯᱮ ᱪᱟᱥ ᱛᱟᱦᱮᱱ ᱜᱮᱭᱟ ᱚᱱᱛᱮ ᱫᱚ᱾
ᱟᱸ ᱥᱟᱠ ᱥᱚᱵᱽᱡᱤ ᱫᱚ ᱚᱝᱠᱟ ᱫᱚ ᱵᱟᱝᱟ, ᱫᱟᱜ ᱨᱮᱱᱟᱜ
ᱥᱚᱢᱚᱥᱥᱟᱜᱼᱟ ᱛᱟᱦᱞᱮ ᱜᱚᱝᱠᱮ ᱟᱵᱮᱱ ᱥᱮᱜ ᱫᱚ ᱫᱟᱜ ᱨᱮᱱᱟᱜ ᱥᱚᱢᱚᱥᱥᱟ ᱠᱚ ᱦᱩᱭ ᱵᱟᱲᱟᱜ ᱛᱟᱦᱮᱱ ᱜᱮᱭᱟ ᱥᱮ ᱵᱟᱝ?
ᱦᱚ ᱥᱚᱢᱚᱥᱥᱟ ᱜᱮᱭᱟ᱾
ᱚ ᱟᱹᱞᱤᱧ ᱥᱮᱜ ᱦᱚᱸ ᱜᱚᱝᱠᱮ ᱥᱮᱢ ᱜᱮ ᱢᱟᱱᱮ ᱫᱟᱜ ᱨᱮᱱᱟᱜ ᱡᱟ ᱥᱚᱢᱚᱥᱥᱟ᱾ ᱚᱱᱮ ᱚᱱᱟ ᱡᱟᱦᱟᱸ ᱚᱱᱟ ᱯᱟᱭᱨᱟᱜ ᱞᱟᱹᱜᱤᱫ ᱚᱱᱟ ᱚᱱᱟ ᱟᱵᱟᱨ ᱦᱚᱲ ᱟᱛᱩ ᱚᱱᱠᱟ ᱥᱮᱱ ᱠᱟᱛᱮᱜ ᱤᱭᱟᱹ ᱞᱟᱜᱟᱣ ᱞᱮᱭᱟ ᱯᱟᱭᱨᱟᱜ ᱞᱟᱜᱟᱣ ᱞᱮᱭᱟ᱾ ᱠᱟᱨᱚᱱ ᱡᱟᱦᱟᱸ ᱟᱞᱮᱭᱟᱜ ᱚᱱᱟ ᱵᱟᱱ ᱢᱮᱱᱟᱜ ᱛᱟᱞᱮᱭᱟ ᱚᱱᱟ ᱠᱟᱹᱴᱤᱡ ᱮᱴᱟᱜ ᱨᱚᱠᱚᱢ ᱧᱚᱜ ᱜᱮ ᱛᱟᱞᱮᱭᱟ ᱢᱟᱱᱮ ᱡᱟᱦᱟᱸ ᱵᱟᱸᱫᱷ ᱟᱲᱮ ᱞᱟᱛᱟᱨ ᱨᱮ ᱚᱱᱟ ᱠᱟᱹᱴᱤᱡ ᱟᱨᱚ ᱞᱟᱛ ᱛᱟᱨ ᱜᱮᱭᱟ ᱡᱟᱦᱟᱸ ᱛᱤᱱᱟᱹᱜ ᱠᱷᱟᱞ ᱵᱟᱝ ᱢᱮᱱᱟᱜ ᱚᱱᱟ ᱠᱷᱚᱱᱟᱜ ᱟᱨᱚ ᱞᱟᱛᱟᱨ ᱜᱮᱭᱟ ᱚᱸᱰᱮ ᱠᱷᱮᱛ ᱢᱮᱱᱟᱜ ᱛᱟᱦᱞᱮ ᱚᱱᱛᱮ ᱜᱮ ᱦᱟᱸᱜ ᱫᱟᱜ ᱫᱚ ᱡᱷᱟᱨᱱᱟᱜ ᱛᱟᱦᱮᱱᱟ᱾
ᱦᱚ
ᱛᱟᱦᱞᱮ ᱚᱱᱟ ᱥᱤᱛᱩᱝ ᱨᱮᱭᱟᱲ ᱫᱤᱱ ᱢᱟ ᱴᱷᱤᱠ ᱜᱮ ᱦᱟᱸᱜ ᱛᱟᱦᱮᱱ ᱟᱨ ᱫᱟᱜ ᱫᱤᱱ ᱦᱟᱸᱜ ᱧᱮᱛᱟᱨ ᱢᱟ ᱴᱷᱤᱠ ᱜᱮ ᱛᱟᱦᱮᱱᱟ ᱡᱚᱠᱷᱚᱱ ᱚᱱᱟ ᱥᱤᱛᱩᱝ ᱫᱤᱱ ᱦᱤᱡᱩᱜᱼᱟ ᱡᱟᱦᱟᱸ ᱡᱚᱠᱷᱚᱱ ᱦᱟᱸᱜ ᱫᱟᱜ ᱨᱮᱱᱟᱜ ᱫᱚᱢᱮ ᱫᱚᱨᱠᱟᱨ ᱟ ᱛᱚᱠᱷᱚᱱ ᱦᱟᱸᱜ ᱟᱸᱡᱮᱫ ᱪᱟᱵᱟᱜᱼᱟ᱾
ᱟᱸᱡᱮᱫ ᱪᱟᱵᱟᱜᱼᱟ᱾
ᱦᱮᱸ ᱮᱠᱫᱚᱢ ᱨᱚᱦᱚᱲᱚᱜᱼᱟ ᱛᱚᱠᱷᱚᱱ ᱫᱚ᱾
ᱟᱫᱚ ᱤᱱᱟᱹᱜ ᱜᱮ ᱦᱟᱸᱜ ᱦᱟᱹᱠᱩ ᱠᱚᱦᱚᱸ ᱪᱟᱥ ᱵᱟᱲᱟ ᱦᱩᱭ ᱵᱟᱲᱟᱜ ᱛᱟᱦᱮᱱ ᱜᱮᱭᱟ ᱟᱫᱚ ᱦᱟᱸᱜ ᱥᱤᱛᱩᱝ ᱫᱤᱱ ᱛᱮᱫᱚ ᱦᱟᱸᱜ ᱤᱱᱟᱹᱜ ᱛᱮᱫᱚ ᱦᱟᱸᱜ ᱱᱟ ᱤᱭᱟᱹ ᱠᱚᱜᱮ ᱤᱭᱟᱹ ᱥᱟᱵ ᱤᱭᱟᱹ ᱠᱚ ᱡᱚᱛᱚ ᱞᱮ ᱥᱟᱵ ᱪᱟᱵᱟ ᱠᱚᱣᱟ᱾ ᱦᱮᱸ ᱦᱮᱸ ᱟᱨ ᱵᱟᱸᱫᱷ ᱦᱚᱸ ᱢᱟᱨᱟᱝ ᱫᱚ ᱢᱟᱨᱟᱝ ᱜᱮ, ᱛᱟᱞᱮᱭᱟ ᱟᱫᱚ ᱚᱱᱮ ᱥᱚᱢᱚᱥᱥᱟ ᱚᱱᱮ ᱫᱟᱜ ᱵᱟᱝ ᱛᱟᱦᱮᱱ ᱛᱟᱞᱮᱭᱟ ᱤᱱᱟᱹ ᱜᱮᱛᱚ ᱢᱤᱫᱴᱮᱱ,
ᱟᱞᱮ ᱦᱚᱸ ᱜᱚᱝᱠᱮ ᱚᱱᱠᱟ ᱜᱮ ᱫᱟᱜ ᱨᱮᱱᱟᱜ ᱫᱚ,
ᱫᱟᱜ ᱵᱟᱝ ᱛᱟᱦᱮᱸ ᱞᱮ ᱠᱷᱟᱱ ᱚᱱᱮ ᱪᱮᱫ ᱵᱤᱱ ᱞᱟᱹᱭᱟ ᱛᱩᱯᱩ ᱠᱚᱢᱟ ᱠᱟᱱ ᱜᱮ ᱟᱨ ᱥᱟᱠ ᱥᱚᱵᱽᱡᱤ ᱠᱚ ᱚᱱᱠᱟ ᱦᱚᱸ, ᱚᱱᱟ ᱵᱮᱥ ᱪᱮᱨᱦᱟ ᱨᱚᱦᱚᱭ ᱤᱭᱟᱹ ᱵᱟᱝ ᱜᱟᱱᱚᱜ-ᱟ᱾ ᱠᱚᱞ ᱠᱚᱨᱮᱱᱟᱜ ᱫᱟᱜ ᱛᱮᱜᱮ ᱛᱟᱨᱯᱚᱨᱮ ᱦᱳᱭᱳᱜ ᱠᱟᱱᱟ ᱠᱩᱧ ᱠᱚᱨᱮᱱᱟᱜ ᱫᱟᱜ ᱛᱮᱜᱮ ᱦᱟᱸᱜ ᱚᱱᱠᱟ ᱫᱚ ᱪᱟᱥ ᱵᱟᱲᱟ ᱫᱚ ᱦᱩᱭᱩᱜ ᱛᱟᱦᱮᱱ ᱜᱮᱭᱟ᱾ ᱢᱟᱱᱮ ᱮᱢᱱᱤ ᱚᱲᱟᱜ ᱨᱮ ᱞᱟᱹᱜᱤᱫ ᱛᱮ ᱡᱚᱢ ᱵᱟᱲᱟ ᱞᱟᱹᱜᱤᱫ ᱛᱮ᱾
ᱟᱪᱪᱷᱟ᱾
ᱩᱛᱩ ᱠᱚᱫᱚ ᱦᱟᱸᱜ ᱚᱱᱟ ᱵᱟᱭᱨᱮ ᱫᱚ ᱦᱟᱸᱜ ᱵᱟᱝ ᱦᱟᱛᱟᱣ ᱦᱩᱭᱩᱜᱼᱟ ᱪᱟᱥ ᱛᱟᱦᱮᱸᱱᱟᱞᱮ ᱤᱱᱟᱹ ᱠᱚᱜᱮ ᱦᱟᱸᱜ ᱡᱚᱢ ᱵᱟᱲᱟ ᱦᱩᱭᱩᱜ ᱛᱟᱦᱮᱱ ᱜᱮᱭᱟ ᱚᱱᱠᱟ ᱵᱤᱞᱟᱹᱛᱤ ᱵᱮᱸᱜᱟᱲ ᱛᱟᱨᱯᱚᱨ ᱦᱩᱭᱩᱜ ᱠᱟᱱᱟ ᱱᱮᱛᱟᱨ ᱢᱟ ᱟᱵᱟᱨ ᱵᱟᱲᱜᱮ ᱠᱚᱨᱮ ᱡᱚᱱᱰᱨᱟ ᱪᱟᱥ ᱦᱩᱭᱩᱜ ᱠᱟᱱ ᱜᱮᱭᱟ ᱨᱟᱦᱮᱲ ᱠᱚ ᱟᱸᱡᱚᱢ ᱵᱟᱲᱟ ᱟᱠᱟᱫ ᱜᱮᱭᱟ ᱵᱮᱱ ᱾
ᱦᱮᱸ ᱵᱟᱝ
ᱜᱚᱝᱠᱮ ᱛᱟᱦᱚᱞᱮ ᱟᱵᱮᱱ ᱚᱱᱛᱮ ᱫᱚ ᱥᱚᱵᱡᱤ ᱵᱚᱞᱛᱮ ᱪᱮᱫ ᱠᱚᱵᱮᱱ ᱪᱟᱥ ᱵᱟᱲᱟᱭ ᱛᱟᱦᱮᱱ ᱜᱮᱭᱟ?
ᱥᱚᱵᱽᱡᱤ ᱠᱚᱫᱚ ᱟᱞᱮ ᱦᱚᱸ ᱚᱱᱮ ᱠᱩᱧ ᱫᱟᱜ ᱤᱭᱟᱹ ᱪᱟᱸᱯᱟᱠᱚᱞ ᱰᱷᱮᱠᱚᱡ ᱫᱟᱜ ᱠᱚᱛᱮ ᱜᱮ ᱚᱱᱟ ᱵᱮᱸᱜᱟᱲ ᱠᱚ ᱵᱤᱞᱟᱹᱛᱤ ᱠᱚ, ᱢᱟᱹᱨᱤᱪ ᱠᱚ ᱟᱨ ᱱᱚᱣᱟ ᱜᱟᱹᱫᱷᱟᱹᱨᱤ ᱟᱲᱟᱜ ᱠᱚ, ᱯᱩᱨᱟᱹᱭ ᱟᱲᱟᱜ ᱠᱚ ᱥᱚᱵᱡᱤ ᱱᱚᱣᱟ ᱠᱚ ᱜᱮᱞᱮ ᱪᱟᱥᱟ ᱟᱫᱚ ᱟᱨ ᱵᱟᱸᱫᱷ ᱠᱚᱢᱟ ᱚᱱᱠᱟ ᱢᱟ ᱵᱟᱹᱪᱩᱜ ᱟᱹᱱᱤᱡ
ᱦᱮᱸ ᱦᱮᱸ ᱦᱮᱸ᱾
ᱪᱟᱸᱯᱟᱠᱚᱞ ᱚᱱᱟ ᱠᱚ ᱵᱷᱚᱨᱥᱟ ᱜᱮ ᱟᱫᱚ ᱚᱱᱟ ᱛᱮᱫᱚ ᱮᱱᱠᱷᱟᱱ ᱛᱤᱱᱟᱹᱜ ᱢᱟᱨᱟᱝ ᱵᱤᱱ ᱪᱟᱥᱟ ᱤᱱᱟᱹ
ᱦᱮᱸ ᱦᱩᱸᱢ ᱛᱟᱦᱚᱞᱮ ᱜᱚᱝᱠᱮ ᱱᱮᱛᱟᱨ ᱫᱚ ᱦᱟᱸᱜ ᱚᱱᱟ ᱟᱛᱩ ᱟᱛᱩ ᱦᱟᱸᱜ ᱤᱭᱟᱹ ᱠᱚ ᱮᱢᱚᱜ ᱠᱟᱱᱟ ᱦᱟᱜ ᱚᱱᱟ ᱥᱳᱞᱟᱨ ᱤᱭᱟᱹ ᱥᱳᱞᱟᱨᱛᱮ ᱡᱟᱦᱟᱸ ᱠᱮᱯ ᱠᱚᱞ ᱠᱚ, ᱛᱟᱦᱚᱞᱮ ᱟᱵᱼ ᱩᱸ ᱟᱵᱤᱱ ᱥᱮᱫ ᱫᱚ ᱚᱱᱠᱟ ᱥᱮᱱ ᱠᱟᱱᱟ ᱥᱮ ᱵᱟᱝ ᱚᱱᱟ ᱤᱭᱟᱹ ᱫᱚ?
ᱦᱚᱸ ᱥᱳᱞᱟᱨ ᱚᱱᱟ ᱢᱟᱼᱠᱚ ᱮᱢᱚᱜ ᱠᱟᱱ ᱜᱮᱭᱟ ᱛᱚ, ᱮᱢᱚᱜ ᱠᱷᱟᱡ ᱟᱫᱚ ᱚᱱᱟᱢᱟ ᱟᱹᱵᱤᱱ ᱱᱟᱜ ᱪᱮᱫ ᱞᱤᱧ ᱢᱮᱱᱟ? ᱤ
ᱟᱫᱚ ᱚᱱᱟᱛᱮ ᱦᱟᱸᱜ ᱛᱚ ᱚᱱᱟ ᱩᱛᱩ ᱠᱚ ᱫᱟᱜ ᱤᱭᱟᱹ ᱫᱚ ᱵᱟᱝ ᱜᱟᱱᱚᱜᱼᱟ ᱥᱮ, ᱚᱱᱟ ᱫᱚ ᱡᱟᱥᱴ ᱫᱟᱜ ᱧᱩ ᱛᱟᱯᱚᱨ ᱦᱩᱭᱩᱜ ᱠᱟᱱᱟ ᱫᱟᱜ ᱧᱩ ᱞᱟᱹᱜᱤᱫ ᱠᱚ ᱮᱢ ᱠᱟᱱᱟ, ᱟᱫᱚ ᱦᱟᱸᱜ ᱛᱩᱯᱩᱱ ᱠᱟᱱ ᱜᱮᱭᱟ ᱠᱚ ᱚᱸᱰᱮ ᱫᱚ ᱦᱟᱸᱜ ᱟᱫᱚ ᱪᱮᱜ ᱦᱮᱸ᱾
ᱟᱨ ᱚᱱᱟ ᱛᱮᱢᱟ ᱪᱟᱥ ᱢᱟ ᱦᱳᱭ ᱤᱱᱟᱹ ᱢᱤᱫ ᱵᱟᱨ ᱦᱚᱲ ᱥᱩᱨ ᱨᱮ ᱩᱱᱠᱩ ᱠᱚ ᱪᱟᱥ ᱫᱟᱲᱮᱭᱟᱜᱼᱟ ᱩᱱᱟᱹᱜ ᱫᱟᱜ ᱢᱟ ᱵᱟᱝ ᱟᱥᱮ, ᱚᱱᱟᱛᱮ ᱚᱱᱟᱢᱟ ᱡᱚᱢ ᱧᱩ ᱞᱟᱜᱟᱱ ᱟᱹᱨᱩᱵ ᱛᱩᱯᱩᱱ ᱞᱟᱜᱟᱜ ᱢᱮᱱᱟᱜ ᱛᱩᱯᱩᱱ ᱦᱚᱸᱛᱚ ᱵᱟᱝᱟ ᱡᱚᱢ ᱧᱩ ᱞᱟᱜᱟᱱ ᱜᱮᱠᱚ ᱮᱢᱟᱵᱚᱱ ᱠᱟᱱᱟ ᱱᱚᱣᱟ ᱢᱟ ᱮᱱ ᱦᱚᱸ ᱛᱩᱯᱩᱱ ᱠᱟᱱ ᱜᱮᱭᱟ᱾
ᱛᱟᱦᱚᱞᱮ ᱜᱚᱢᱠᱮ ᱚᱱᱠᱟ ᱠᱟᱹᱢᱤ ᱠᱚᱫᱚ ᱚᱱᱠᱟ ᱫᱚ ᱚᱱᱛᱮ ᱫᱚ ᱡᱟ